ᱦᱮᱞᱳ
ᱦᱮᱸ ᱦᱮᱞᱳ
ᱦᱮᱸ ᱡᱚᱦᱟᱨ ᱜᱮ ᱜᱚᱝᱠᱮ᱾
ᱦᱳᱭ ᱡᱚᱦᱟᱨ ᱜᱮ ᱜᱚᱢᱠᱮ᱾
ᱟᱸᱜ ᱱᱟᱯᱟᱭ ᱵᱟᱲᱟ ᱜᱮ?
ᱦᱳᱭ ᱱᱟᱯᱟᱭ ᱵᱟᱲᱟ ᱜᱮ᱾ ᱟᱨ ᱟᱵᱮᱱ?
ᱦᱳᱭ ᱜᱚᱝᱠᱮ ᱟᱹᱞᱤᱧ ᱦᱚᱸ ᱱᱟᱯᱟᱭ ᱜᱮᱭᱟ ᱱᱤᱛ ᱢᱚᱦᱩᱨ ᱛᱮᱫ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱪᱮᱠᱟ ᱦᱚᱸ ᱵᱟᱝ ᱠᱟᱹᱴᱤᱡ ᱵᱟᱥ ᱥᱮᱱ ᱦᱮᱡ ᱦᱩᱭ ᱟᱠᱟᱱᱟ, ᱟᱨ ᱪᱮᱫ᱾
ᱟᱪᱪᱷᱟ ᱥᱮ ᱫᱟᱜ ᱡᱟᱹᱲᱤ ᱠᱚᱫᱚ ᱪᱮᱫ ᱞᱮᱠᱟ ᱦᱩᱭᱩᱜ ᱠᱟᱱᱟ?
ᱦᱳᱭ ᱫᱟᱜ ᱡᱟᱹᱲᱤ ᱠᱚᱫᱚ ᱵᱷᱟᱜᱤ ᱜᱮ ᱦᱩᱭᱩᱜ ᱠᱟᱱᱟ᱾
ᱪᱷᱟᱵᱤᱥ ᱵᱟᱡᱮ ᱜᱮ᱾
ᱟᱨ ᱟᱨ ᱪᱟᱥ ᱠᱚᱫᱚ ᱛᱤᱱᱟᱹᱜ ᱴᱟ ᱯᱮ ᱞᱟᱦᱟ ᱠᱮᱫᱟ?
ᱦᱮᱸ ᱪᱟᱥ ᱠᱚᱫᱚ ᱟᱭᱢᱟ ᱜᱮ ᱞᱟᱦᱟ ᱦᱩᱭ ᱟᱠᱟᱱᱟ᱾ ᱟᱨ ᱪᱮᱫ? ᱡᱟᱦᱟᱸ ᱠᱚᱨᱮ ᱡᱟᱭᱜᱟ ᱠᱚᱨᱮ ᱫᱟᱜ ᱛᱟᱦᱮᱸ ᱠᱟᱱᱟ ᱚᱱᱟ ᱠᱚᱨᱮ ᱫᱚ ᱢᱟᱱᱮ ᱚᱨᱫᱷᱮᱠ ᱞᱮᱠᱟ ᱫᱚ ᱟᱹᱣᱨᱮᱭᱟᱜᱼᱟ᱾ ᱦᱮᱸ ᱢᱮᱱ ᱜᱟᱱᱚᱜᱼᱟ ᱡᱮ ᱵᱟᱨᱭᱟ ᱯᱮᱭᱟ ᱜᱟᱱ ᱠᱷᱮᱛ ᱠᱚᱫᱚ ᱟᱨᱠᱤ ᱨᱚᱦᱚᱭ ᱦᱩᱭ ᱟᱠᱟᱱᱟ᱾
ᱟᱪᱪᱷᱟ ᱟᱪᱪᱷᱟ ᱵᱮᱥ ᱱᱟᱯᱟᱭ ᱜᱮ ᱛᱟᱦᱚᱞᱮ ᱜᱚᱝᱠᱮ᱾
ᱦᱩᱸ, ᱦᱳᱭ ᱟᱨ ᱜᱚᱝᱠᱮ ᱟᱯᱮ ᱥᱮᱫ?
ᱦᱳᱭ ᱟᱞᱮᱥᱮᱫ ᱦᱚᱸ ᱫᱟᱜ ᱡᱟᱹᱲᱤᱭᱟᱞᱮ ᱠᱟᱱ ᱜᱮᱭᱟᱭ᱾ ᱟᱫᱚ ᱦᱟᱸᱜ ᱚᱱᱠᱟ ᱵᱟᱷᱟᱵ ᱛᱮᱫᱚ ᱵᱟᱭ ᱫᱟᱜ ᱮᱫᱟ ᱦᱟᱸᱜ ᱡᱟᱦᱟᱸ ᱯᱚᱨᱤᱢᱟᱱᱮ ᱫᱟᱜ ᱫᱟᱭ᱾ ᱚᱱᱟ ᱫᱚ ᱚᱛ ᱦᱟᱥᱟ ᱞᱚᱦᱚᱫ ᱞᱮᱠᱟ ᱜᱮ ᱟᱨᱠᱤ ᱫᱟᱜ ᱛᱚᱵᱟ ᱞᱮᱠᱟ ᱫᱚ ᱵᱟᱝ᱾ ᱟᱫᱚ ᱚᱱᱟ ᱠᱷᱟᱹᱛᱤᱨ ᱛᱮ ᱦᱟᱸᱜ ᱨᱚᱦᱚᱭ ᱠᱚᱦᱚᱸ ᱜᱮᱞᱮ ᱟᱹᱰᱤ ᱜᱮᱞᱮ ᱵᱤᱞᱚᱢ ᱮᱫᱟ᱾
ᱟᱹᱰᱤ ᱜᱮᱞᱮ ᱵᱤᱞᱚᱢ ᱟᱠᱟᱱᱟ ᱞᱟᱹᱭ ᱞᱮᱠᱷᱟᱱ ᱫᱚ᱾
ᱟᱪᱪᱷᱟ᱾
ᱴᱷᱤᱠ ᱥᱳᱢᱚᱭᱨᱮ ᱵᱟᱭ ᱫᱟᱜ ᱫᱟᱲᱮᱭᱟᱞᱮ ᱠᱟᱱᱟᱭ᱾ ᱟᱫᱚ ᱦᱟᱸᱜ ᱛᱚᱞᱟ ᱠᱚᱢᱟᱞᱮ ᱤᱭᱟᱹᱣ ᱠᱟᱜ ᱜᱮ ᱟᱯᱷᱚᱨ ᱟᱠᱟᱫ ᱜᱮ᱾ ᱟᱯᱷᱚᱨ ᱠᱚᱢᱟ, ᱟᱫᱚ ᱚᱱᱟ ᱜᱮ ᱦᱟᱸᱜ ᱦᱳᱭ ᱜᱚᱢᱠᱮ ᱟᱫᱚ ᱟᱯᱮᱥᱮᱫ ᱫᱚ ᱦᱟᱸᱜ ᱜᱚᱢᱠᱮ ᱛᱤᱱ ᱫᱷᱟᱣ ᱯᱮ ᱪᱟᱥᱮᱫᱼᱟ?
ᱦᱳᱭ ᱜᱚᱝᱠᱮ ᱟᱞᱮᱥᱮᱫ ᱫᱚ ᱢᱤᱫ ᱫᱷᱟᱣ ᱜᱮ ᱟᱨ ᱪᱮᱫ?
ᱟᱪᱪᱷᱟ᱾
ᱦᱩᱸ᱾
ᱪᱮᱫ ᱠᱚᱯᱮ ᱪᱟᱥ ᱜᱮᱭᱟ ᱜᱚᱢᱠᱮ ᱤᱱᱟᱹ ᱪᱷᱟᱰᱟ?
ᱦᱳᱭ ᱤᱱᱟᱹ ᱪᱷᱟᱰᱟ ᱦᱚᱸ ᱫᱷᱚᱨᱚᱱ ᱫᱤᱱ ᱫᱚ ᱟᱨ ᱪᱮᱫ ᱜᱚᱢ ᱠᱚ ᱪᱟᱥ ᱦᱩᱭᱩᱜ ᱛᱟᱦᱮᱱ ᱜᱮᱭᱟ᱾ ᱜᱚᱢ ᱵᱟᱫᱠᱟᱛᱮ ᱟᱨᱚ ᱪᱮᱫ ᱫᱟᱹᱞ ᱪᱮᱫ ᱢᱩᱥᱨᱤ ᱫᱟᱹᱞ ᱪᱮᱫ ᱫᱟᱹᱞ ᱠᱚᱪᱚ ᱠᱚ ᱢᱮᱛᱟᱜᱼᱟ ᱟᱨᱠᱤ ᱢᱟᱱᱮ ᱮᱸ ᱪᱟᱥ ᱜᱮᱭᱟ ᱠᱚ ᱟᱨ ᱪᱮᱫ ᱡᱟᱦᱟᱸ ᱠᱚᱫᱚ ᱢᱟᱱᱮ ᱠᱚᱢ ᱯᱚᱨᱤᱢᱟᱱ ᱫᱟᱜ ᱛᱮᱜᱮ ᱟᱨᱠᱤ ᱦᱩᱭᱩᱜᱼᱟ ᱚᱱᱠᱟᱱᱟᱜ ᱢᱟᱱᱮ ᱚᱱᱠᱟᱱᱟᱜ ᱡᱟᱛᱤᱭᱚ᱾
ᱟᱪᱪᱷᱟ ᱜᱚᱝᱠᱮ ᱚᱱᱠᱟ ᱵᱮᱯᱟᱨ᱾
ᱦᱳᱭ᱾
ᱵᱮᱥ ᱱᱟᱯᱟᱭ ᱜᱮ᱾ ᱟᱪᱪᱷᱟ ᱜᱚᱝᱠᱮ ᱛᱟᱦᱚᱞᱮ ᱦᱩᱰᱤᱧ ᱩᱢᱮᱨ ᱨᱮ ᱦᱟᱹᱠᱩ ᱥᱟᱵ, ᱦᱟᱹᱠᱩ ᱵᱟᱹᱲᱪᱤ ᱚᱱᱠᱟ ᱠᱚᱯᱮ ᱪᱟᱞᱟᱣ ᱵᱟᱲᱟ ᱟᱠᱟᱱᱟ ᱥᱮ ᱵᱟᱝ ᱥᱮᱢ ᱪᱟᱞᱟᱣ ᱟᱠᱟᱱᱟᱢ ᱥᱮ ᱵᱟᱝ?
ᱦᱳᱭ ᱜᱚᱝᱠᱮ ᱚᱱᱟ ᱫᱚ ᱦᱩᱰᱤᱧ ᱩᱢᱮᱨ ᱨᱮ ᱡᱚᱠᱷᱚᱱ ᱟᱹᱞᱤᱧ ᱯᱨᱮᱨᱟᱭᱢᱟᱨᱤ ᱨᱮ ᱡᱚᱠᱷᱚᱱ ᱯᱟᱲᱦᱟᱜ ᱛᱟᱦᱮᱸᱱ ᱦᱟᱸᱜ ᱞᱤᱧ ᱛᱚᱠᱷᱚᱱ ᱟᱨᱠᱤ ᱚᱱᱟ ᱠᱚᱫᱚ ᱠᱟᱹᱢᱤ ᱟᱠᱟᱫ ᱜᱮᱭᱟᱞᱤᱧ᱾ ᱟᱹᱰᱤ ᱜᱮ ᱚᱱᱟ ᱠᱚᱫᱚ ᱩᱭᱦᱩᱨᱟᱱ ᱮᱠᱟᱨᱮ᱾
ᱦᱮᱸ ᱚᱱᱟ ᱜᱚᱢᱠᱮ ᱫᱚ ᱚᱱᱟ ᱠᱚᱢᱟ ᱟᱹᱰᱤᱜᱮ ᱩᱭᱦᱟᱹᱨᱚᱜ ᱛᱟᱦᱮᱱᱟ ᱥᱮ ᱦᱩᱰᱤᱧ ᱩᱢᱮᱨ ᱨᱮ ᱦᱟᱹᱠᱩ ᱵᱟᱹᱲᱥᱤ,
ᱦᱳᱭ᱾
ᱦᱮᱸ ᱪᱟᱞᱟᱜ ᱟᱢ ᱟᱨ ᱱᱟᱥᱮᱱᱟᱜ ᱜᱟᱛᱮ ᱠᱚ ᱥᱟᱶ᱾ ᱟᱨ ᱵᱟᱝᱠᱷᱟᱱ ᱥᱟᱶ ᱚᱱᱟ ᱫᱚ ᱟᱹᱰᱤᱜᱮ ᱫᱤᱥᱟᱹᱜ ᱜᱮᱭᱟ᱾
ᱦᱳᱭ ᱚᱱᱟ ᱠᱚ ᱩᱱ ᱚᱠᱛᱚ ᱨᱮ ᱡᱚᱠᱷᱚᱱ ᱢᱚᱱᱟ ᱟᱨ ᱪᱮᱫ ᱠᱷᱟᱸᱰᱟᱣ ᱦᱩᱭ ᱠᱟᱱᱟ᱾ ᱟᱨ ᱚᱱᱟ ᱠᱚᱫᱚ ᱟᱹᱰᱤ ᱜᱮ ᱢᱟᱱᱮ ᱫᱨᱥᱟᱹ ᱞᱮᱠᱷᱟᱱ ᱢᱟᱱᱮ ᱟᱨ ᱪᱮᱫ ᱩᱭᱦᱟᱹᱨᱚᱜᱼᱟ ᱡᱮ ᱩᱱ ᱚᱠᱛ ᱛᱚ ᱫᱚ ᱵᱚᱛᱚᱨ ᱠᱚ ᱵᱟᱝ ᱛᱟᱦᱮᱸ ᱠᱟᱱᱟ ᱟᱨ ᱪᱮᱫ᱾
ᱦᱮᱸ?
ᱵᱚᱛᱚᱨ ᱢᱟᱱᱮ ᱪᱮᱫ ᱠᱚ ᱢᱮᱛᱟᱜᱼᱟ, ᱩᱱ ᱚᱠᱛᱚ ᱫᱚ ᱵᱟᱰᱟᱭ ᱵᱟᱝ ᱛᱟᱦᱮᱸ ᱠᱟᱱᱟ᱾
ᱦᱮᱸ ᱮᱠᱫᱚᱢ ᱥᱟᱹᱨᱤ ᱜᱮ ᱩᱱ ᱚᱠᱛᱚ ᱫᱚ ᱦᱟᱜ ᱚᱱᱟ ᱠᱚᱫᱚ ᱵᱟᱝ ᱛᱟᱦᱮᱸ ᱠᱟᱱᱟ᱾
ᱦᱮᱸ᱾
ᱟᱫᱚ ᱦᱟᱜ ᱵᱟᱹᱲᱥᱤ ᱠᱚ ᱟᱨ ᱪᱮᱫ ᱵᱟᱹᱲᱥᱤ ᱦᱟᱹᱠᱩ ᱰᱚᱵᱚᱜ ᱠᱚᱫᱚ ᱟᱹᱰᱤ ᱜᱮ ᱪᱟᱞᱟᱜ ᱦᱩᱭᱩᱜ ᱠᱟᱱ ᱛᱟᱦᱮᱱᱟ ᱠᱷᱮᱛ ᱨᱮ᱾ ᱦᱮᱸ ᱡᱟᱦᱟᱸ ᱠᱷᱮᱛᱨᱮ ᱫᱚ ᱦᱟᱸᱜ ᱦᱩᱲᱩ ᱠᱚ ᱱᱟᱥᱮᱱᱟᱜ ᱦᱩᱭ ᱱᱚᱜ ᱟᱠᱟᱱᱟ᱾ ᱥᱮ ᱜᱟᱹᱪᱷᱤ ᱠᱚ ᱞᱟᱹᱴᱩᱣ ᱟᱠᱟᱱᱟ ᱟᱨ ᱫᱟᱜ ᱛᱚᱸᱵᱟᱣ ᱟᱠᱟᱱᱟ᱾
ᱦᱩᱸ᱾
ᱚᱱᱠᱟᱱᱟᱜ ᱨᱮᱜᱮ ᱦᱟᱸᱜ ᱦᱮᱸ ᱥᱮ ᱵᱟᱝ ᱜᱚᱢᱠᱮ᱾
ᱦᱳᱭ ᱜᱚᱝᱠᱮ᱾ ᱜᱚᱝᱠᱮ ᱢᱮᱱᱠᱷᱟᱱ ᱱᱟᱦᱟᱜ ᱨᱮᱱ ᱡᱟᱦᱟᱸᱭ ᱜᱤᱫᱽᱨᱟᱹ ᱠᱚᱫᱚ ᱟᱡ ᱪᱮᱫ ᱱᱮᱛ ᱱᱟᱞ ᱞᱟᱦᱟᱛᱮ ᱞᱮᱠᱟ ᱵᱟᱹᱲᱥᱤ ᱠᱚᱫᱚ ᱤᱭᱟᱹ ᱠᱚᱫᱚ ᱟᱹᱰᱤ ᱠᱚᱢ ᱠᱚ ᱪᱟᱞᱟᱜ ᱠᱟᱱᱟ ᱟᱨ ᱪᱮᱫ᱾ ᱩᱱᱠᱩᱨᱮᱱ ᱟᱭᱳ ᱵᱟᱵᱟ ᱟᱨᱠᱩ ᱟᱹᱰᱤ ᱠᱚ ᱢᱟᱱᱮ ᱢᱟᱱᱟ ᱵᱟᱨᱚᱱᱮᱫ ᱠᱚᱣᱟ ᱠᱚ ᱟᱨ ᱪᱮᱫ᱾
ᱢᱟᱱᱟ ᱵᱟᱨᱚᱱ ᱦᱚᱸ ᱜᱚᱝᱠᱮ ᱟᱫᱚ ᱱᱮᱛᱟᱨ ᱢᱟ ᱢᱳᱵᱟᱭᱤᱞ ᱠᱚ ᱫᱚᱢᱮ ᱠᱚ ᱪᱟᱹᱞᱩᱭᱮᱫ᱾ ᱦᱩᱰᱤᱧ ᱩᱢᱮᱨ ᱠᱷᱚᱱ ᱜᱮ᱾ ᱩᱰᱩᱝᱚᱜ ᱵᱟᱝ ᱥᱟᱱᱟ ᱠᱚᱣᱟ᱾
ᱦᱳᱭ᱾ ᱠᱟᱹᱴᱤᱡ ᱠᱷᱚᱱ ᱜᱮ ᱩᱱᱤ ᱢᱳᱵᱟᱭᱤᱞ ᱮᱠᱵᱟᱨᱮ ᱢᱳᱵᱟᱭᱤᱞ ᱪᱷᱟᱲᱟ ᱡᱩᱫᱤ ᱢᱳᱵᱟᱭᱤᱞ ᱠᱷᱚᱱ ᱵᱮᱱ ᱚᱪᱚᱜ ᱠᱮᱫᱮᱭᱟ ᱩᱱᱤ ᱫᱚ ᱮᱠᱵᱟᱨ ᱨᱟᱜ ᱩᱛᱟᱹᱨᱟᱭ ᱮᱠᱵᱟᱨᱮ ᱢᱟᱱᱮ ᱩᱱᱤ ᱢᱳᱵᱟᱭᱤᱞ ᱪᱟᱹᱭ, ᱩᱱᱤ ᱢᱳᱵᱟᱭᱤᱞ ᱜᱩᱲᱫᱟᱢ ᱜᱚᱫᱚ-ᱟᱭ ᱮᱠᱵᱟᱨᱮ ᱢᱟᱱᱮ ᱠᱟᱹᱴᱤᱡ ᱠᱷᱚᱱ ᱮᱠᱵᱟᱨᱮ ᱢᱳᱵᱟᱭᱤᱞ ᱡᱮ ᱩᱱᱤ ᱜᱮ ᱧᱮᱞ ᱞᱮᱜᱮ ᱢᱤᱫ ᱫᱷᱟᱣ ᱦᱮᱣᱟ ᱞᱮᱱᱠᱷᱟᱱ ᱢᱟᱱᱮ ᱮᱢᱚᱱ ᱚᱱᱠᱟ ᱡᱤᱱᱤᱥ ᱠᱟᱱᱟ ᱡᱮ ᱠᱟᱹᱴᱤᱡ ᱜᱤᱫᱽᱨᱟᱹ ᱯᱷᱳᱱ ᱮᱢ ᱫᱚ ᱟᱹᱰᱤ ᱜᱮ ᱢᱟᱱᱮ ᱵᱟᱹᱲᱤᱡ ᱜᱮᱭᱟ ᱢᱟᱱᱮ᱾
ᱮᱠᱫᱚᱢ ᱥᱟᱹᱨᱤ ᱜᱮ᱾ ᱦᱮᱸ ᱮᱠᱫᱚᱢ ᱥᱟᱹᱨᱤᱜᱮ ᱜᱚᱢᱠᱮ, ᱮᱠᱫᱚᱢ ᱥᱟᱹᱨᱤ ᱜᱮᱵᱮᱱ ᱞᱟᱹᱭᱮᱜᱼᱟ ᱦᱮᱸ᱾ ᱧᱮᱞᱚᱜ ᱜᱮᱭᱟ ᱱᱟᱦᱟᱜ ᱥᱟᱶᱛᱟ ᱠᱚᱨᱮ ᱫᱚ᱾ ᱡᱩᱣᱟᱹᱱ ᱠᱚ ᱡᱟᱦᱟᱸᱭ ᱦᱮᱱᱟᱜ ᱠᱚᱣᱟ ᱠᱟᱹᱴᱤᱡ ᱜᱤᱫᱽᱨᱟᱹ ᱠᱚᱦᱚᱸ ᱢᱳᱵᱟᱭᱤᱞ ᱫᱚ ᱟᱹᱰᱤ ᱠᱚ ᱪᱟᱹᱞᱩᱭᱮᱫᱼᱟ᱾
ᱦᱮᱸ ᱚᱱᱟ ᱢᱤᱫᱴᱮᱱ ᱢᱟᱱᱮ ᱵᱟᱹᱲᱤᱡ ᱚᱨᱥᱚᱝ ᱯᱟᱲᱟᱜ ᱠᱟᱱᱟ ᱩᱱᱤ ᱜᱤᱫᱽᱨᱟᱹ ᱪᱮᱛᱟᱱ ᱨᱮ ᱪᱮᱫᱟᱜ ᱥᱮ ᱩᱱᱤ ᱡᱚᱛᱚ ᱠᱤᱪᱷᱩ ᱵᱟᱹᱜᱤ ᱠᱟᱛᱮᱜ ᱯᱷᱳᱱ ᱪᱮᱛᱟᱱ ᱨᱮᱜᱮ ᱢᱤᱫᱴᱮᱱ ᱮᱸ ᱢᱟᱱᱮ ᱟᱠᱚᱨᱥᱚᱱ ᱮᱢ ᱮᱢᱟᱭ ᱠᱟᱱᱟ ᱟᱨ ᱪᱮᱫ᱾ ᱯᱟᱲᱦᱟᱣ ᱦᱚᱸ ᱡᱮᱦᱚᱸ ᱡᱩᱫᱤᱣ ᱯᱷᱳ ᱩᱱᱤ ᱦᱚᱸ ᱢᱟᱱᱮ ᱡᱚᱛᱚ ᱠᱤᱪᱷᱩ ᱢᱟᱱᱮ ᱯᱷᱳᱱ ᱨᱮᱜᱮ ᱟᱨ ᱪᱮᱫ ᱩᱱᱤᱭᱟᱜ ᱢᱟᱭᱤᱱᱰᱥᱴ ᱚᱸᱰᱮ ᱜᱮ ᱪᱟᱞᱟᱜ ᱠᱟᱱ ᱛᱟᱭᱟ ᱡᱮ ᱤᱧ ᱯᱷᱳᱱ ᱯᱷᱳᱱ ᱪᱟᱹᱭ᱾ ᱯᱷᱳᱱ ᱵᱟᱠᱷᱟᱱᱤᱧ ᱨᱟᱜᱤᱧ ᱥᱮ ᱟᱨ ᱪᱮᱫ᱾
ᱟᱫᱚ ᱨᱟᱜ ᱞᱮᱠᱷᱟᱡ ᱜᱮ ᱦᱟᱸᱜ ᱯᱷᱳᱱᱤᱧ ᱧᱟᱢᱟ ᱜᱚᱝᱠᱮ᱾
ᱦᱳᱭ᱾
ᱚᱱᱟ ᱠᱚᱫᱚ ᱧᱮᱞᱚᱜ ᱠᱟᱱ ᱜᱮᱭᱟ᱾ ᱡᱟᱦᱟᱸ ᱠᱷᱟᱹᱛᱤᱨ ᱛᱮ ᱛᱮᱤᱦᱤᱧ ᱞᱮᱠᱟᱱ ᱫᱤᱱ ᱨᱮ ᱢᱟᱦ ᱮ ᱛᱤᱦᱤᱧ ᱞᱮᱠᱟᱱ ᱫᱤᱱ ᱨᱮ ᱡᱟᱦᱟᱸᱭ ᱜᱤᱫᱽᱨᱟᱹ ᱠᱚ ᱢᱮᱱᱟᱜ ᱠᱚᱣᱟ ᱩᱱᱠᱩ ᱫᱚ ᱦᱟᱸᱜ ᱚᱱᱟ ᱠᱚᱫᱚ ᱦᱟᱸᱜ ᱵᱟᱝᱠᱚ ᱧᱮᱞ ᱧᱟᱢ ᱫᱟ ᱦᱟᱸᱜ ᱡᱮ ᱦᱟᱹᱠᱩ ᱵᱟᱹᱲᱥᱤ ᱠᱚᱦᱚᱸ ᱦᱮᱸᱥᱮ᱾
ᱦᱳᱭ ᱦᱳᱭ ᱩᱱᱠᱩ ᱫᱚ ᱠᱟᱹᱴᱤᱡ ᱠᱷᱚᱱᱮ ᱟᱨ ᱪᱮᱫ ᱯᱷᱳᱱ ᱠᱚ ᱚᱱᱟ ᱠᱚ ᱪᱮᱛᱟᱱ ᱨᱮᱜᱮ ᱢᱟᱱᱮ ᱦᱮᱣᱟ ᱢᱮᱱᱟᱜ ᱠᱚᱣᱟ ᱪᱮᱫ ᱢᱟᱱᱮ ᱡᱮ ᱟᱡ ᱜᱚ-ᱵᱟᱵᱟ ᱦᱚᱸ ᱚᱱᱠᱟ ᱟᱨ ᱪᱮᱫ ᱢᱟᱱᱮ ᱠᱟᱹᱴᱤᱡ ᱠᱷᱚᱱ ᱜᱤᱫᱽᱨᱟᱹ ᱠᱚ ᱯᱷᱳᱱ ᱠᱚ ᱮᱢᱟ ᱠᱚ ᱠᱟᱱᱟ ᱟᱫᱚ ᱪᱮᱫ ᱩᱱᱤ ᱟᱫᱚ ᱧᱮᱞᱛᱮ ᱢᱤᱫ ᱫᱷᱟᱣ ᱦᱮᱣᱟ ᱞᱮᱱᱠᱷᱟᱱ ᱟᱫᱚ ᱚᱱᱟ ᱪᱷᱟᱲᱟ ᱦᱟᱹᱠᱩ ᱵᱟᱲᱥᱤ ᱛᱤ ᱤᱭᱟᱹ ᱠᱚᱫᱚ ᱡᱚᱛᱚ ᱜᱮ ᱦᱤᱲᱤᱧᱠᱟᱜᱼᱟᱭ ᱟᱨ ᱪᱮᱫ᱾
ᱦᱩᱸ ᱦᱩᱸ᱾ ᱮᱠᱫᱚᱢ ᱥᱟᱹᱨᱤ ᱜᱮ ᱜᱚᱢᱠᱮ᱾
ᱟᱨ ᱢᱟᱱᱮ ᱡᱟᱦᱟᱸ ᱞᱚᱲ ᱦᱚᱛᱚ ᱱᱚᱝᱠᱟᱜᱮ, ᱚᱸᱰᱮ ᱪᱤᱠᱟ ᱠᱚ ᱞᱚᱲᱟ ᱚᱱᱟ ᱯᱷᱳᱱ ᱵᱷᱤᱛᱤᱨ ᱨᱮ ᱟᱡ ᱦᱚᱸ ᱚᱱᱠᱟᱜᱮ ᱞᱚᱲ ᱠᱚ ᱟᱡ ᱪᱤᱫ ᱦᱮᱣᱟᱜ ᱠᱚᱱᱟᱭ ᱡᱟᱦᱟᱸ ᱢᱟᱱᱮ ᱟᱵᱚᱣᱟᱜ ᱞᱚᱲ ᱦᱚ ᱚᱱᱠᱟ ᱵᱟᱭ ᱨᱚᱲ ᱫᱟ ᱢᱟᱱᱮ ᱪᱮᱫ ᱮ ᱞᱚᱲᱟ ᱟᱢᱦᱚᱸ ᱵᱟᱢ ᱵᱩᱡᱷᱟᱹᱣ ᱧᱟᱢ ᱫᱟᱲᱮᱭᱟᱛᱟᱭᱟ ᱟᱨ ᱪᱮᱫ᱾
ᱦᱮᱸ ᱦᱮᱸ᱾ ᱮᱠᱫᱚᱢ ᱥᱟᱹᱨᱤ ᱜᱮ᱾ ᱟᱪᱷᱟ ᱜᱚᱝᱠᱮ ᱛᱟᱦᱚᱞᱮ ᱦᱟᱸᱜ ᱛᱤᱦᱤᱱᱟᱜ ᱞᱮᱠᱟᱱ ᱫᱤᱱᱨᱮ ᱧᱮᱞᱚᱜᱼᱟ ᱦᱮᱸ ᱡᱩᱣᱟᱹᱱ ᱠᱚ ᱚᱨᱠᱮᱥᱴᱟᱨ ᱠᱚᱨᱮ ᱠᱚ ᱰᱟᱲᱟᱱᱟ, ᱦᱟᱱᱛᱮ ᱱᱟᱛᱮ ᱠᱚ ᱟᱹᱪᱩᱨ ᱵᱟᱲᱟᱭᱟ, ᱥᱚᱢᱟᱡᱽ ᱪᱮᱛᱟᱱ ᱢᱤᱫᱴᱟᱝ ᱯᱨᱚᱵᱷᱟᱵᱽ ᱯᱟᱲᱟᱜ ᱠᱟᱱᱟ ᱱᱚᱣᱟᱨᱮ ᱟᱵᱮᱱ ᱟᱢ ᱡᱟᱦᱟᱱᱟᱜ ᱦᱩᱫᱤᱥ ᱦᱩᱫᱤᱥ ᱠᱟᱹᱴᱤᱡ ᱮᱢ ᱪᱟᱞ ᱞᱮᱠᱷᱟᱱᱡ ᱮᱢ
ᱱᱟᱦᱟᱜ ᱩᱱᱠᱩ ᱯᱨᱳᱜᱨᱟᱢ ᱦᱚᱸ ᱦᱩᱭ ᱫᱚ ᱦᱩᱭᱩᱜ ᱠᱟᱱᱟ ᱢᱮᱱᱠᱷᱟᱱ ᱩᱱᱮ ᱡᱮ ᱮᱸ ᱡᱟᱦᱟᱸᱭ ᱠᱚ ᱟᱹᱜᱩᱭᱮ ᱠᱟᱱᱟ ᱟᱨ ᱪᱮ ᱩᱱᱤᱦᱚᱸ ᱱᱚᱝᱠᱟ ᱵᱷᱟᱵᱛᱮ ᱡᱮ ᱩᱱᱤ ᱥᱤᱨᱤᱧᱡ ᱫᱟ ᱟᱨ ᱱᱚᱝ ᱨᱮ ᱠᱟᱹᱴᱤᱡ ᱠᱟᱹᱴᱤᱡ ᱡᱩᱣᱟᱹᱱ ᱠᱚᱲᱟ ᱠᱩᱲᱤ ᱠᱚ ᱢᱟᱱᱮ ᱟᱨ ᱪᱮᱫ ᱫᱚᱱ ᱫᱟᱠᱩ ᱟᱨ ᱪᱮᱫ ᱡᱟᱸᱦᱟ ᱞᱮᱠᱟ ᱜᱮ ᱡᱮ ᱞᱚᱥᱚᱫ ᱨᱮ ᱤᱭᱟᱹ ᱨᱮ ᱢᱟᱱᱮ ᱟᱰᱤ ᱢᱤᱫᱴᱟᱝ ᱵᱟᱲᱤᱡ ᱤᱭᱟᱹ ᱯᱟᱲᱟᱜ ᱠᱟᱱᱟ ᱟᱨ ᱪᱤᱱ ᱟᱫᱚ ᱩᱱᱠᱩ ᱫᱚ ᱟᱠᱚᱨᱮᱱ ᱜᱚᱵᱟᱵᱟ ᱩᱱᱠᱩ ᱡᱟᱹᱱᱤᱡ ᱠᱷᱟᱱ ᱵᱟᱝᱠᱚ ᱢᱟᱱᱟ ᱵᱟᱨᱚᱱ ᱠᱚᱣᱟ ᱡᱮ ᱦᱚᱜ-ᱚᱱᱟ ᱠᱚ ᱠᱚᱫᱚ ᱵᱟᱝ ᱴᱷᱤᱠᱟ ᱟᱨ ᱪᱮᱫ ᱡᱮ ᱟᱨ ᱱᱩᱠᱩ ᱡᱟᱦᱟᱸᱭ ᱯᱨᱳᱜᱨᱟᱢ ᱠᱚ ᱠᱚᱨᱟᱣ ᱰᱟ ᱩᱱᱠᱩ ᱦᱚᱸ ᱵᱟᱝᱠᱚ ᱵᱩᱡᱷᱟᱹᱣ ᱫᱟᱲᱮᱭᱟᱜ ᱠᱟᱱᱟ ᱡᱮ ᱡᱮ ᱟᱵᱚᱣᱟᱜ ᱥᱚᱢᱟᱡ ᱡᱮ ᱛᱤᱱᱟᱹᱜ ᱞᱟᱛᱟᱨ ᱪᱟᱞᱟᱜ ᱠᱟᱱᱟ, ᱡᱮ ᱟᱯᱮ ᱴᱟᱠᱟ ᱯᱮ ᱤᱱᱠᱟᱢ ᱫᱟ ᱴᱷᱤᱠ ᱜᱮᱭᱟ ᱢᱮᱱᱠᱷᱟᱱ ᱟᱵᱩᱣᱟᱜ ᱥᱚᱢᱟᱡ ᱟᱨᱦᱚᱸ ᱞᱟᱛᱟᱨ ᱥᱮᱡ ᱪᱟᱞᱟᱜ ᱠᱟᱱᱟ, ᱩᱱᱫᱚ ᱟᱭᱢᱟ ᱜᱟᱱ ᱡᱩᱣᱟᱹᱱ ᱠᱚᱲᱟ ᱠᱩᱲᱤ ᱜᱤᱫᱽᱨᱟᱹ ᱩᱱᱠᱩ ᱵᱟᱝᱠᱚ ᱵᱩᱡᱷᱟᱹᱣ ᱫᱟᱲᱮᱜ ᱠᱟᱱᱟ ᱡᱮ ᱱᱚᱣᱟ ᱯᱨᱳᱜᱨᱟᱢ ᱨᱮ ᱦᱮᱞᱟᱣ ᱠᱟᱛᱮ ᱠᱷᱟᱹᱞᱤ ᱫᱚᱱ ᱞᱮᱠᱷᱟᱱ ᱮᱠᱵᱟᱨᱮ ᱡᱟ ᱛᱟᱨ ᱞᱚᱥᱚᱫ ᱨᱮ ᱤᱭᱟᱹᱨᱮ ᱟᱨ ᱪᱮᱫ ᱢᱟᱱᱮ ᱟᱹᱰᱤ ᱜᱮ ᱟᱵᱚ ᱢᱟᱱᱮ ᱥᱚᱢᱟᱡ ᱨᱮ ᱢᱤᱫᱴᱮᱱ ᱵᱟᱹᱲᱤᱡ ᱤᱭᱟᱹ ᱯᱟᱲᱟᱜ ᱠᱟᱱᱟ ᱟᱨ ᱡᱟᱦᱟᱸᱭ ᱠᱩ ᱯᱨᱳᱜᱨᱟᱢ ᱠᱚ ᱠᱚᱨᱟᱣ ᱫᱟ ᱩᱱᱠᱩ ᱦᱚᱸ ᱢᱟᱱᱮ ᱴᱟᱠᱟ ᱯᱚᱭᱥᱟ ᱠᱚ ᱠᱟᱢᱟᱣᱮᱫ ᱨᱮᱦᱚᱸ ᱢᱟᱱᱮ ᱢᱤᱫᱴᱮᱱ ᱵᱟᱲᱤᱡ ᱟᱹᱰᱤ ᱢᱟᱨᱟᱝ ᱮᱸ ᱱᱚᱣᱟ ᱫᱚ ᱢᱮᱱ ᱜᱟᱱᱚᱜ-ᱟ ᱢᱤᱫᱮᱱ ᱟᱵᱚᱣᱟᱜ ᱥᱚᱢᱟᱡ ᱨᱮᱱᱟᱜ ᱟᱹᱰᱤ ᱢᱤᱫᱴᱟᱝ ᱵᱟᱹᱲᱤᱡ ᱨᱮᱱᱟᱜ ᱫᱷᱚᱝᱥᱚ ᱨᱮᱱᱟᱜ ᱢᱤᱫᱴᱮᱱ ᱰᱟᱦᱟᱨ ᱠᱟᱱᱟ ᱟᱨ ᱪᱮᱫ᱾
ᱦᱳᱭ ᱜᱚᱝᱠᱮ ᱮᱠᱫᱚᱢ ᱡᱚᱛᱷᱟᱛ ᱜᱤᱵᱮᱱ ᱞᱟᱹᱭ ᱠᱮᱜ-ᱟ ᱮᱠᱫᱚᱢ ᱥᱟᱹᱨᱤ ᱜᱮ᱾ ᱱᱚᱝᱠᱟ ᱠᱟᱛᱮᱫ ᱢᱟ ᱥᱚᱢᱟᱡᱽ ᱦᱚᱸ ᱯᱨᱚᱵᱷᱟᱜ ᱠᱟᱱᱟ ᱟᱫᱚ ᱦᱟᱸᱜ᱾ ᱡᱮᱢᱚᱱ ᱵᱮᱱ ᱞᱟᱹᱭ ᱠᱮᱜ-ᱟ ᱡᱮ ᱜᱟᱨᱡᱮᱱ ᱠᱚᱦᱚᱸ ᱜᱤᱫᱽᱨᱟᱹ ᱠᱚ ᱪᱮᱛᱟᱱ ᱦᱮᱸ, ᱞᱳᱠᱷᱳ ᱞᱟᱹᱠᱛᱤ ᱠᱟᱱᱟ ᱜᱟᱭᱤᱰ ᱞᱟᱹᱠᱛᱤ ᱠᱟᱱᱟ ᱱᱚᱣᱟ ᱠᱚᱫᱚ ᱮᱠᱟᱞ ᱜᱮ ᱞᱟᱹᱠᱛᱤ ᱜᱮᱭᱟ, ᱦᱮᱸ ᱛᱚᱵᱮᱱᱟᱜ ᱜᱮ ᱦᱟᱸᱜ ᱠᱚᱢᱚᱜ ᱜᱮᱭᱟ ᱠᱚ ᱠᱤᱪᱷᱩ ᱫᱚ ᱦᱟᱸᱜ, ᱡᱟ ᱩᱰᱟᱹᱝ ᱛᱚ ᱠᱤᱪᱷᱩ ᱫᱚᱠᱚ ᱠᱚᱢᱚᱜ ᱜᱮᱭᱟ ᱦᱟᱸᱜ, ᱟᱨ ᱡᱟᱦᱟᱸ ᱯᱨᱳᱜᱨᱟᱢ ᱦᱩᱭᱩᱜ ᱠᱟᱱᱟ ᱚᱱᱟ ᱯᱨᱳᱜᱨᱟᱢ ᱡᱟᱛᱮ ᱫᱤᱱᱮᱨ ᱵᱮᱞᱟ ᱡᱮᱢᱚᱱ ᱦᱩᱭᱩᱜ ᱢᱟ ᱫᱤᱱᱟᱹᱨ ᱵᱮᱞᱟ ᱦᱩᱭ ᱞᱮᱱᱠᱷᱟᱱ ᱫᱚ ᱦᱟᱸᱜ᱾ ᱮᱸ ᱡᱟ ᱩᱰᱟᱹᱝ ᱜᱮ ᱦᱟᱸᱜ ᱠᱟᱢᱤ ᱠᱚᱨᱮ ᱵᱮᱥᱛᱚ ᱠᱚ ᱛᱟᱦᱮᱱᱟ, ᱛᱚ ᱜᱟᱨᱡᱮᱱ ᱥᱮᱭᱮ ᱯᱮᱨᱮᱱᱴᱥ ᱠᱚ ᱥᱮ ᱜᱚ ᱵᱟᱵᱟ ᱠᱩ ᱜᱤᱫᱽᱨᱟᱹ ᱠᱩ ᱢᱟᱱᱟ ᱠᱚᱣᱟ, ᱦᱮᱸ ᱵᱟᱹᱵᱩ ᱡᱮ ᱟᱞᱚᱯᱮ ᱟᱞᱚᱢ ᱪᱟᱞᱟᱜ-ᱟ ᱱᱚᱣᱟ ᱠᱟᱹᱢᱤ ᱢᱮᱱᱟᱜ-ᱟ ᱱᱚᱣᱟ ᱟᱹᱜᱩ ᱜᱚᱫ ᱠᱟᱜ ᱢᱮ᱾ ᱩ ᱡᱟ ᱩᱰᱟᱹᱝ ᱜᱮ ᱟᱫᱚ ᱠᱚᱢ ᱫᱟᱲᱤᱭᱟᱜ-ᱟ᱾ ᱟᱨ ᱱᱚᱝᱠᱟ ᱵᱟᱲᱤᱡ ᱡᱟᱦᱟᱸ ᱚᱨᱠᱮᱥᱴᱨᱟ ᱠᱚᱨᱮ ᱥᱮ ᱧᱤᱫᱟᱹ ᱧᱩᱛ ᱡᱟᱦᱟᱸ ᱟᱹᱰᱤ ᱡᱟᱭᱜᱟ ᱨᱮᱜᱮ ᱱᱟᱦᱟᱪᱟᱨ ᱠᱚ ᱪᱟᱞᱟᱜ ᱜᱮᱭᱟ, ᱚᱱᱟ ᱠᱷᱚᱱ ᱫᱚ ᱠᱚᱢᱚᱜ-ᱟ ᱟᱨᱠᱤ᱾
ᱦᱳᱭ ᱚᱱᱠᱟᱱ ᱵᱮᱵᱟᱹᱲᱤᱡ᱾
ᱦᱩᱸ᱾ ᱟᱹᱰᱤ ᱡᱚᱛᱷᱟᱛ ᱜᱮᱢ ᱞᱟᱹᱭ ᱠᱮᱫᱟ ᱜᱚᱝᱠᱮ, ᱦᱩᱸ᱾
ᱦᱳᱭ᱾
ᱱᱤᱭᱟᱹ ᱪᱷᱟᱰᱟ ᱜᱚᱝᱠᱮ ᱡᱮ ᱱᱚᱣᱟ ᱡᱮ ᱠᱟᱨᱭᱟ ᱨᱮᱵᱚᱱ ᱠᱟᱛᱷᱟᱜ ᱠᱟᱱᱟ ᱱᱚᱣᱟ ᱯᱞᱟᱴᱯᱷᱨᱚᱢ ᱨᱮ᱾ ᱱᱚᱣᱟ ᱤᱫᱤ ᱠᱟᱛᱮᱜ ᱯᱞᱟ ᱯᱚᱡᱮᱴᱤᱵᱽ ᱫᱤᱠ ᱫᱚ ᱪᱮᱫ ᱠᱚᱢ ᱞᱟᱹᱭᱟ ᱛᱟᱭᱚᱢ ᱫᱟᱨᱟᱢ ᱛᱮ᱾ ᱡᱩᱣᱟᱹᱱ ᱠᱩ ᱞᱟᱹᱜᱤᱫ᱾
ᱦᱳᱭ ᱜᱚᱝᱠᱮ ᱱᱚᱣᱟ ᱤᱫᱤ ᱠᱟᱛᱮᱜ ᱫᱚ ᱱᱚᱣᱟ ᱯᱚᱡᱮᱴᱤᱵᱷ ᱡᱤᱱᱤᱥ ᱠᱚᱫᱚ ᱦᱳᱭᱳᱜ ᱠᱟᱱᱟ ᱡᱮ ᱱᱚᱜ-ᱚᱭ ᱡᱮ ᱟᱵᱩ ᱵᱩᱱ ᱠᱟᱛᱷᱟᱜ ᱠᱟᱱᱟ, ᱟᱵᱩᱣᱟᱜ ᱞᱟᱠᱪᱟᱨ ᱠᱚ ᱟᱵᱩᱣᱟᱜ ᱥᱚᱢᱟᱡᱽ ᱤᱫᱤ ᱠᱟᱛᱮ᱾ ᱵᱷᱟᱜᱤ ᱵᱷᱟᱜᱤ ᱢᱤᱫᱵᱟᱨ ᱠᱟᱛᱷᱟ ᱠᱚᱵᱚᱱ ᱨᱚᱲ ᱮᱫᱟ, ᱚᱱᱟ ᱩᱱᱤ ᱠᱮᱯᱪᱟᱨ ᱠᱟᱛᱮᱜ ᱫᱚᱦᱚ ᱠᱟᱜ-ᱟᱭ ᱡᱟᱦᱟ ᱠᱷᱚᱱᱚ ᱟᱵᱚᱨᱮᱱ ᱯᱚᱝᱲᱟ ᱠᱚ ᱟᱨ ᱪᱮ ᱦᱟᱯᱮᱱ ᱫᱤᱱ ᱦᱤᱞᱳᱜ ᱡᱩᱫᱤ ᱡᱟᱦᱟᱸᱭ ᱚᱱᱠᱟᱱᱟᱜ ᱠᱩᱠᱞᱤ ᱠᱚ ᱢᱟᱱᱮ ᱮᱭᱟᱭ ᱨᱮ ᱫᱚᱦᱚᱭᱟᱭ᱾ ᱩᱱᱤ ᱡᱟᱛᱮ ᱚᱱᱟ ᱨᱮᱱᱟᱜ ᱛᱮᱞᱟ ᱧᱟᱢ ᱫᱟᱲᱮᱜ-ᱟ᱾ ᱟᱨ ᱡᱟᱦᱟᱸ ᱟᱵᱩ ᱠᱟᱨᱤᱭᱟᱨ ᱨᱮ ᱠᱩᱱ ᱢᱟᱱᱮ ᱜᱚᱞᱯᱷᱚᱭ ᱫᱟᱵᱚᱱ ᱟᱨ ᱩᱱ ᱠᱩ ᱦᱚᱸ ᱡᱮ ᱢᱤᱫᱴᱮᱱ ᱮᱴᱟᱜ ᱴᱷᱟᱶ ᱨᱮᱱᱟᱜ ᱦᱚᱭ ᱦᱤᱸᱥᱤᱫ ᱠᱚ ᱵᱟᱰᱟᱭ ᱫᱟᱲᱮᱭᱟᱜ-ᱟ, ᱚᱸᱰᱮ ᱮᱴᱟᱜ ᱴᱷᱟᱶ ᱨᱮ ᱚᱠᱟᱞᱮᱠᱟ ᱪᱟᱥ ᱦᱩᱭᱩᱜ-ᱟ, ᱮᱴᱟᱜ ᱫᱤᱥᱚᱢ ᱨᱮ ᱚᱠᱟᱞᱮᱠᱟ ᱪᱮᱫ ᱠᱚ ᱡᱤᱱᱤᱥ ᱠᱚ ᱪᱟᱥ ᱦᱩᱭᱩᱜ-ᱟ, ᱚᱠᱟ ᱚᱠ ᱚᱠᱛᱚ ᱨᱮ ᱛᱟᱯᱚᱨ ᱚᱱᱛᱮᱱᱟᱜ ᱦᱚᱭᱞᱚᱝ ᱚᱠᱟᱮᱠᱟ ᱚᱱᱛᱮᱱᱟᱜ ᱚᱱᱛᱮᱱᱟᱜ ᱫᱤᱥᱚᱢ ᱚᱠᱟ ᱞᱮᱠᱟᱮ ᱢᱟᱱᱮ ᱥᱚᱢᱟᱱ ᱜᱮ ᱟᱨ ᱪᱮᱫ ᱮᱴᱟᱜ ᱢᱤᱫᱴᱮᱱ ᱡᱟᱭᱜᱟ ᱨᱮᱱᱟᱜ ᱟᱢ ᱢᱤᱫᱴᱮᱱ ᱢᱟᱱᱮ ᱪᱮᱫᱠᱟ ᱪᱟᱥ ᱵᱟᱥ ᱦᱩᱭᱩᱜᱭᱼᱟ ᱚᱱᱮ ᱵᱟᱪᱷᱚᱨ ᱥᱟᱹᱦᱤᱡ᱾ ᱫᱷᱟᱣ ᱠᱚᱨᱮ ᱱᱚᱭᱟ ᱠᱚ ᱢᱮᱱ ᱛᱚᱛᱷᱚ ᱟᱢ
ᱦᱮᱸ᱾
ᱦᱮᱸ ᱦᱮᱸ᱾ ᱟᱹᱰᱤ ᱡᱚᱛᱷᱟᱛ ᱜᱮ ᱜᱚᱢᱠᱮ ᱯᱚᱨᱟᱭ ᱫᱟᱨᱟᱢ ᱛᱮ ᱡᱚᱫᱤ ᱟᱵᱚ ᱵᱚᱱ ᱟᱵᱚᱨᱮᱱ ᱡᱩᱣᱟᱹᱱ ᱠᱚ ᱥᱮ ᱥᱮ ᱟᱵᱚᱨᱮᱱ ᱥᱟᱨᱪ ᱞᱮᱠᱷᱟᱱ ᱠᱚ ᱜᱚᱜᱳᱞ ᱠᱚᱨᱮ ᱢᱮᱴᱟ ᱮ ᱟᱭ ᱨᱮ, ᱡᱤᱢᱤᱱᱤ ᱨᱮ, ᱪᱟᱴᱡᱮᱯᱤᱴ ᱴᱤ ᱨᱮ ᱨᱮ ᱟᱹᱰᱤ ᱥᱚᱦᱚᱡᱽ ᱛᱮᱠᱚ ᱧᱟᱢᱟ ᱦᱮᱸ ᱥᱮ ᱵᱟᱝ ᱜᱚᱢᱠᱮ᱾
ᱦᱳᱭ ᱦᱳᱭ᱾
ᱟᱪᱪᱷᱟ ᱱᱤᱛᱚᱜᱼᱟ ᱵᱮᱲᱟ ᱨᱮᱫᱚ ᱡᱟᱦᱟ ᱠᱚ ᱧᱮᱞᱚᱜ ᱠᱟᱱᱟ ᱫᱟᱬᱟᱱ ᱡᱟᱭᱜᱟ ᱠᱚᱨᱮ
ᱦᱳᱭ᱾
ᱡᱟᱦᱟᱸ ᱧᱮᱞ ᱡᱚᱝ ᱡᱟᱭᱜᱟ ᱠᱚ ᱦᱮᱱᱟᱜᱼᱟ᱾ ᱚᱱᱟᱨᱮ ᱠᱤᱱᱛᱩ ᱫᱟᱬᱟ ᱵᱟᱲᱟᱣ ᱟᱠᱟᱜ ᱜᱮᱭᱟᱵᱮᱱ ᱥᱮ ᱵᱟᱝ, ᱪᱟᱞᱟᱣ ᱵᱟᱲᱟ ᱟᱠᱟᱱᱟᱵ ᱥᱮ ᱵᱟᱝ?
ᱦᱳᱭ ᱜᱚᱢᱠᱮ ᱞᱟᱹᱭ ᱵᱮᱱ᱾
ᱦᱮᱞᱳ᱾ ᱱᱤᱛᱚ-ᱟᱜ ᱟ ᱡᱤᱭᱚᱱ ᱨᱮ ᱮᱸ ᱠᱟᱹᱴᱤᱡ ᱫᱟᱬᱟ ᱵᱟᱲᱟᱟᱣ ᱠᱟᱫᱟ ᱵᱮᱱ ᱥᱮ ᱵᱟᱝ ᱱᱚᱝᱠᱟᱱ ᱡᱟᱦᱱᱟᱜ ᱡᱟᱭᱜᱟ ᱠᱚ ᱧᱮᱞ ᱡᱚᱝ ᱞᱟᱹᱜᱤᱫ᱾ ᱦᱮᱸ ᱡᱟᱦᱟᱱᱟᱜ ᱚᱸᱰᱮ ᱠᱷᱚᱱᱟᱜ ᱠᱤᱪᱷᱩ ᱵᱟᱰᱟᱭ ᱞᱟᱹᱜᱤᱫ ᱛᱮ᱾
ᱦᱳᱭ ᱜᱚᱝᱠᱮ ᱟᱞᱤᱧ ᱫᱚ ᱫᱟᱬᱟ ᱢᱮᱱ ᱛᱮᱫᱚ ᱡᱟ ᱤᱥᱠᱩᱞ ᱠᱷᱚᱱ ᱜᱮᱞᱤᱧ ᱫᱟᱬᱟᱜ ᱟᱠᱟᱫᱟ ᱚᱱᱠᱟᱱᱟᱜ ᱡᱟᱭᱜᱟ ᱠᱚᱨᱮ ᱟᱞᱮ ᱠᱚ ᱤᱫᱤ ᱠᱟᱜ ᱞᱮᱭᱟ ᱡᱟᱦᱟᱸ ᱠᱚᱨᱮ ᱫᱚ ᱟᱨ ᱪᱮᱫ, ᱧᱩᱛᱩᱢᱟᱱ ᱢᱤᱫᱴᱮᱱ ᱢᱟᱱᱮ ᱤᱛᱤᱦᱟᱥ ᱡᱟᱭᱜᱟ ᱟᱨ ᱪᱮᱫ᱾ ᱢᱟᱱᱮ ᱚᱸᱰᱮ ᱪᱟᱞᱟᱣ ᱠᱟᱛᱮᱜ ᱦᱚᱸ ᱟᱢ ᱢᱟᱱᱮ ᱪᱮ ᱡᱟᱦᱟ ᱠᱚ ᱢᱮᱴᱮᱱ ᱥᱤᱠᱷᱱᱟᱹᱛ-ᱮᱢ ᱧᱟᱢ ᱠᱚ᱾ ᱡᱟᱦᱟ ᱠᱚᱫᱚ ᱮᱸ ᱚᱞᱚᱜ ᱯᱦᱚᱢ ᱢᱟᱱᱮ ᱡᱮ ᱵᱳᱭ ᱠᱚᱨᱮᱜ ᱢᱮᱱᱟᱜᱼᱟ ᱪᱮ ᱡᱮᱢᱚᱱ ᱟᱞᱮ ᱜᱮᱞᱮ ᱪᱟᱞᱟᱣ ᱟᱠᱟᱱ ᱛᱟᱦᱮᱱᱟ ᱡᱮᱢᱚᱱ ᱦᱟ-ᱦᱟᱡᱟᱨᱤ ᱫᱩᱣᱟ-ᱜ ᱟᱨ ᱪᱮᱫ ᱚᱸᱰᱮ ᱱᱮᱥ ᱥᱟᱹᱨᱤᱜᱮ ᱪᱟᱞᱟᱣ ᱠᱟᱛᱮᱜ ᱦᱟᱡᱟᱨᱴᱤ ᱢᱟᱱᱮ ᱵᱟᱝᱢᱟ ᱫᱩᱣᱟᱹᱨ ᱠᱚ ᱢᱮᱱᱟᱜᱼᱟ ᱚᱱᱟ ᱠᱚ ᱤᱫᱤᱛᱮᱫ ᱵᱟᱰᱟᱭᱱᱟ ᱚᱸᱰᱮᱱᱟᱜ ᱤᱛᱤᱦᱟᱥ, ᱚᱸᱰᱮᱱᱠᱩ ᱨᱟᱡᱟ ᱠᱚ ᱚᱠᱟ ᱞᱮᱠᱟ ᱡᱤᱭᱚᱱ ᱠᱚ ᱠᱷᱟᱸᱰᱟᱣᱮᱫ ᱛᱟᱦᱮᱱᱟ, ᱛᱟᱯᱚᱨ ᱚᱸᱰᱮ ᱛᱤᱱᱟᱹᱜ ᱜᱟᱱ ᱟᱨ ᱪᱮᱫ ᱥᱚᱭᱱᱤᱠ ᱠᱚ ᱛᱟᱦᱮᱸ ᱠᱟᱱᱟ ᱩᱱᱤ ᱩᱱ ᱚᱠᱛᱚ ᱨᱮᱱᱟᱜ ᱟᱨ ᱪᱮᱫ ᱥᱟᱯᱟᱵ ᱠᱚ ᱛᱚ ᱚᱠᱟᱞᱮᱠᱟ ᱛᱟᱦᱮᱸ ᱠᱟᱱ ᱛᱟᱦᱮᱱᱟ ᱡᱚᱠᱷᱚᱱ ᱞᱟᱹᱲᱦᱟᱹᱭ ᱚᱠᱛᱚ ᱠᱚ ᱪᱟᱞᱟᱼᱜ ᱠᱟᱱ ᱛᱟᱦᱮᱱᱟ ᱩᱱ ᱚᱠᱛᱚ ᱩᱱᱠᱩᱣᱟᱜ ᱥᱟᱯᱟᱵ ᱠᱚ ᱚᱠᱟ ᱠᱚ ᱛᱟᱦᱮᱸ ᱠᱟᱱᱟ, ᱦᱟᱹᱛᱤᱭᱟᱨ ᱠᱚ ᱚᱠᱟᱞᱮᱠᱟ ᱛᱟᱦᱮᱸ ᱠᱟᱱ ᱛᱟᱠᱚᱳᱱᱟ ᱩᱱ ᱚᱠᱛᱚ ᱡᱚᱢ ᱧᱩ ᱨᱮᱱᱟᱜ ᱡᱟᱦᱟᱸ ᱚᱠᱟ ᱞᱮᱠᱟ ᱠᱚ ᱛᱟᱦᱮᱸ ᱠᱟᱱ ᱛᱟᱠᱚᱣᱟ ᱚᱱᱮ ᱟᱨ ᱪᱮᱫ᱾ ᱚᱠᱟᱞᱮᱠᱟ ᱠᱚ ᱡᱚᱢ ᱧᱩᱭᱮᱫ ᱛᱟᱦᱮᱱᱟ, ᱚᱠᱟ ᱞᱮᱠᱟ ᱦᱚᱨᱚᱜ ᱵᱟᱸᱫᱮᱜᱮᱫ ᱛᱟᱦᱮᱱᱟ ᱠᱚ ᱚᱱᱟ ᱠᱚ ᱤᱫᱤ ᱠᱟᱛᱮᱫ ᱟᱨ ᱪᱮᱫ ᱟᱢᱫᱟ ᱜᱟᱱ ᱢᱤᱫᱴᱮᱱ ᱛᱚᱛᱛᱷᱚ ᱧᱟᱢᱚᱜᱼᱟ ᱟᱨ ᱪᱮᱫ᱾ ᱚᱱᱟᱠᱩ ᱟᱞᱤᱧ ᱫᱚ ᱫᱟᱬᱟᱱ ᱞᱤᱧ ᱠᱩᱥᱤᱭᱟᱜ ᱜᱮᱭᱟ ᱡᱮ ᱡᱟᱦᱟᱜ ᱴᱷᱮᱱ ᱫᱚ ᱫᱟᱲᱟ ᱠᱟᱛᱮᱫ ᱚᱸᱰᱮᱱᱟᱜ ᱱᱟᱜᱟᱢ ᱠᱚᱤᱧ ᱵᱟᱰᱟᱭ ᱧᱟᱢᱟ ᱟᱨ ᱪᱮᱫ᱾
ᱮᱠᱫᱚᱢ ᱥᱟᱹᱨᱤ ᱠᱟᱛᱷᱟ ᱜᱚᱢᱠᱮ ᱦᱮᱸᱺ
ᱵᱟᱠᱷᱟᱱ ᱢᱤᱫᱴᱮᱱ ᱚᱱᱠᱟᱱ ᱡᱟᱭᱜᱟ ᱨᱮᱜᱮ ᱪᱟᱞᱟᱣ ᱪᱚᱱᱞᱮᱜᱮ ᱡᱟᱦᱟᱸ ᱴᱷᱮᱱ ᱫᱚ ᱧᱮᱞ ᱛᱮᱱᱟᱜ ᱦᱚᱸ ᱢᱮᱱᱟᱜᱼᱟ᱿ ᱛᱟᱯᱚᱨ ᱱᱟᱜᱟᱢ ᱥᱟᱶ ᱦᱚᱸ ᱠᱟᱹᱴᱤᱡ ᱡᱚᱯᱲᱟᱣ ᱢᱮᱱᱟᱜ-ᱟ᱾ ᱟᱨᱪ ᱪᱮᱫ᱾
ᱟᱹᱰᱤ ᱡᱚᱛᱷᱟᱛ ᱜᱮ ᱜᱚᱢᱠᱮ ᱵᱮᱱ ᱞᱟᱹᱭ ᱠᱮᱫᱮᱜᱼᱟ᱾ ᱩ ᱫᱟᱲᱟᱱ ᱫᱚ ᱢᱤᱫᱴᱟᱝ ᱚᱱᱠᱟᱱᱟᱜ ᱡᱤᱱᱤᱥ ᱠᱟᱱᱟ᱾ ᱦᱮᱸ ᱢᱚᱱᱮ ᱯᱷᱨᱮᱥ ᱦᱚᱸ ᱥᱟᱶᱛᱮ ᱫᱟᱬᱟ ᱛᱟᱞᱟᱛᱮ ᱢᱤᱫᱴᱟᱝ ᱜᱟᱛᱮ ᱥᱟᱶ ᱟᱨ ᱢᱤᱫᱴᱟᱝ ᱜᱟᱛᱮ ᱥᱟᱶ ᱧᱟᱯᱟᱢ ᱦᱚᱸ ᱡᱟᱦᱟᱸ ᱫᱚᱠᱚ ᱢᱮᱛᱟᱜ ᱠᱟᱱᱟ ᱡᱟᱦᱟᱸ ᱫᱚ ᱪᱟᱹᱠᱨᱤ ᱠᱟᱱᱟᱭ ᱥᱮ ᱟᱹᱰᱤ ᱥᱟᱺᱟᱹᱜᱤᱧ ᱨᱮ ᱛᱟᱦᱮᱱᱟᱭ᱾ ᱚᱱᱠᱟ ᱡᱟ ᱜᱮ ᱪᱷᱩᱴᱤ ᱧᱟᱢ ᱠᱟᱛᱮᱫ ᱧᱟᱯᱟᱢ ᱱᱤᱭᱟᱹ ᱥᱟᱶ ᱛᱮᱦᱚᱸ ᱡᱮᱢᱚᱱ ᱵᱤᱱ ᱞᱟᱹᱭ ᱠᱮᱫᱮᱜ-ᱟ ᱮᱴᱟᱜ ᱢᱤᱫᱴᱟᱝ ᱡᱟᱭᱜᱟ ᱨᱮᱱᱟᱜ ᱯᱚᱨᱤᱵᱮᱥ ᱚᱸᱰᱮᱱᱟᱜ ᱦᱚᱨᱚᱜ ᱵᱟᱸᱫᱮ ᱚᱸᱰᱮᱱ ᱠᱚ ᱢᱟᱹᱱᱢᱤ ᱠᱚᱣᱟᱜ ᱛᱟᱦᱮᱱ ᱠᱟᱱᱟ ᱠᱚ ᱪᱮᱫ ᱞᱮᱠᱟ ᱞᱟᱠᱪᱟᱨ ᱚᱠᱟ ᱞᱮᱠᱟ ᱛᱟᱠᱚ ᱯᱩᱡᱟᱹ ᱯᱟᱥᱟ ᱵᱚᱸᱜᱟ ᱵᱩᱨᱩᱩᱜ ᱚᱠᱟ ᱞᱮᱠᱟ ᱛᱟᱠᱚ ᱱᱚᱶᱟ ᱮᱠᱫᱚᱢ ᱵᱟᱰᱟᱭ ᱧᱟᱢᱚᱜ ᱜᱮᱭᱟ᱾
ᱦᱳᱭ ᱜᱚᱝᱠᱮ ᱮᱠᱫᱚᱢ,
ᱛᱚ ᱱᱚᱣᱟ ᱢᱤᱫᱴᱟᱝ ᱟᱹᱰᱤ ᱥᱤᱠᱷᱱᱟᱹᱛ ᱨᱮᱱᱟᱜ ᱡᱟᱭᱜᱟ ᱠᱟᱱ ᱜᱮᱭᱟ ᱦᱩᱸ ᱡᱮᱱᱢᱧ ᱞᱟᱹᱭ ᱜᱮᱭᱟ ᱡᱮ ᱱᱟᱜᱟᱢ ᱨᱮᱱᱟᱜ ᱠᱟᱛᱷᱟ ᱞᱮᱠᱟᱛᱮ ᱦᱟᱡᱟᱨᱤ ᱫᱩᱣᱟᱨ᱾ ᱦᱟᱡᱟᱨᱤ ᱫᱩᱣᱟᱨ ᱛᱟᱦᱮᱸ ᱠᱟᱱᱟ ᱡᱟᱦᱟᱸ ᱫᱚ ᱢᱩᱨᱥᱤᱫᱟᱵᱟᱫ ᱱᱚᱣᱟ ᱡᱟᱭᱜᱟᱨ ᱨᱮ ᱛᱤᱱᱟᱹᱜ ᱞᱮᱠᱟᱢ ᱫᱩᱣᱟᱹᱨ ᱛᱟᱦᱮᱸ ᱠᱟᱱᱟ ᱦᱮ ᱥᱮ ᱵᱟᱝ ᱦᱟᱡᱴ ᱴᱤ ᱫᱩᱣᱟᱨ ᱟᱨ ᱚᱠᱚᱭ ᱨᱟᱡᱟ ᱛᱟᱦᱮᱸ ᱠᱟᱱᱟᱭ ᱚᱱᱟ ᱨᱟᱡ ᱨᱮ ᱪᱤᱠᱟᱹᱭ